ᱦᱮᱞᱳᱼᱼ
ᱦᱮᱸ ᱡᱚᱦᱟᱨ ᱜᱮ ᱾
ᱡᱚᱦᱟᱨ ᱜᱮ ᱫᱟ ᱪᱤᱠᱟᱹ ᱵᱟᱲᱟᱭᱮᱜ ᱟᱢ?
ᱦᱚᱸᱜᱼᱚᱭ ᱫᱩᱲᱩᱜ ᱟᱠᱟᱱᱤᱧ ᱱᱤᱭᱟᱹ ᱫᱟᱜ ᱡᱟᱹᱯᱩᱫ ᱨᱮ ᱪᱮᱜ ᱤᱧ ᱪᱤᱠᱟᱹᱭᱟ? ᱥᱤᱛᱩᱝ ᱦᱚᱸ ᱵᱟᱭ ᱥᱤᱛᱩᱝᱫᱟ ᱫᱟᱜ ᱛᱮ ᱜᱚᱴᱟᱭ ᱞᱚᱦᱚᱫ ᱠᱟᱜᱼᱟ ᱾
ᱟᱪᱪᱷᱟ ᱱᱟᱯᱟᱭ ᱠᱟᱛᱷᱟ ᱾
ᱪᱮᱫ ᱮᱢ ᱪᱤᱠᱟᱹᱭᱮᱜᱼᱟ ᱾
ᱤᱧ ᱦᱚᱸ ᱚᱲᱟᱜ ᱨᱮᱜᱮ ᱢᱤᱱᱟᱹᱧᱟ ᱾
ᱟᱪᱪᱷᱟ ᱛᱚᱵᱮ ᱟᱹᱛᱩ ᱫᱤᱥᱚᱢ ᱥᱮᱫ ᱫᱚ ᱪᱮᱞᱮᱠᱟ?
ᱟᱹᱛᱩ ᱫᱤᱥᱚᱢ ᱥᱮᱫ ᱫᱚ ᱱᱚᱝᱠᱟ ᱜᱮ ᱨᱚᱦᱚᱭ ᱠᱚ ᱪᱟᱞᱟᱜ ᱠᱟᱱᱟ ᱾ ᱫᱟᱜ ᱡᱟᱹᱲᱤ ᱠᱟᱜᱟᱭ ᱛᱚ ᱦᱮᱸ ᱫᱟᱜ ᱡᱟᱹᱲᱤ ᱠᱟᱜᱟᱭ ᱛᱚ ᱾ ᱮᱠᱫᱚᱢ ᱞᱟᱜᱟᱣ ᱠᱟᱱ ᱜᱮᱭᱟ ᱾
ᱛᱚᱵᱮ ᱵᱚᱪᱷᱚᱨ ᱨᱮ ᱛᱤᱱ ᱫᱷᱟᱣ ᱯᱮ ᱪᱟᱥᱟ ᱾
ᱵᱚᱪᱷᱚᱨ ᱨᱮᱫᱚ ᱵᱟᱨ ᱫᱷᱟᱣ ᱾
ᱵᱚᱪᱷᱚᱨ ᱨᱮ ᱵᱟᱨ ᱫᱷᱟᱣ ᱟᱫᱚ ᱪᱤᱜ ᱠᱚ ᱦᱳᱲᱳ ᱠᱚᱯᱮ ᱪᱟᱥ ᱜᱮᱭᱟ?
ᱚᱱᱮ ᱥᱚᱨᱱᱚ ᱠᱚ ᱟᱨ ᱪᱮᱫ ᱵᱟᱠᱥᱟ ᱵᱷᱳᱜᱽ ᱠᱚ ᱚᱱᱟ ᱠᱚᱜᱮᱞᱮ ᱪᱟᱥ ᱵᱟᱲᱟᱭ ᱜᱮᱭᱟ ᱾ ᱟᱨ ᱥᱚᱵᱽᱡᱤ ᱠᱚᱦᱚᱸ ᱠᱚ ᱪᱟᱥ ᱜᱮᱭᱟ ᱢᱟᱱᱮ ᱞᱟᱹᱭ ᱞᱮᱠᱷᱟᱱ ᱾ ᱯᱮ ᱫᱷᱟ ᱪᱟᱥ ᱦᱩᱭᱩᱜᱼᱟ ᱟᱣᱩᱥ ᱟᱢᱚᱱ ᱵᱚᱨᱚ ᱯᱮ ᱫᱷᱟᱣ ᱠᱚ ᱪᱟᱥᱟ ᱾
ᱪᱮ ᱮᱢ ᱞᱟᱹᱭ ᱠᱮᱫᱟ ᱟᱣᱩᱥ ᱚᱢᱚᱱ ᱵᱚᱨᱚ ᱾
ᱦᱳᱭ᱾
ᱩᱭᱳ ᱫᱟᱨᱤᱫᱟ ᱾
ᱢᱟᱱᱮ ᱚᱱᱟ ᱫᱚ ᱯᱮ ᱫᱷᱟ ᱠᱚ ᱪᱟᱥᱟ ᱢᱟᱱᱮ ᱢᱤᱫ ᱯᱟᱥᱴᱟ ᱨᱮᱫᱚ ᱵᱟᱨ ᱫᱷᱟᱣ ᱠᱚ ᱪᱟᱥᱟ ᱟᱨ ᱦᱟᱥᱟ ᱟᱞᱟᱜᱽ ᱜᱮ ᱛᱟᱦᱮᱱᱟ ᱛᱚ ᱾ ᱚᱱᱟ ᱫᱚ ᱯᱮ ᱪᱟᱸᱫᱳ ᱠᱤᱝᱵᱟ ᱯᱩᱱ ᱪᱟᱸᱫᱳ ᱚᱜ ᱱᱚᱝᱠᱟ ᱠᱟᱛᱮᱫ ᱠᱚ ᱪᱟᱥᱟ ᱚᱱᱟ ᱚᱱᱟ ᱦᱩᱲᱩ ᱠᱚ ᱞᱟᱜᱟᱣᱟ ᱟᱨ ᱥᱚᱵᱽᱡᱤ ᱴᱩ ᱠᱚ ᱞᱟᱜᱟᱣᱟ ᱢᱟᱱᱮ ᱫᱚ ᱞᱚᱜᱚᱱ ᱧᱚᱜ ᱠᱚ ᱤᱭᱟᱹᱭᱟ ᱾ ᱵᱟᱨᱭᱟ ᱪᱟᱸᱫᱳ ᱥᱟᱞᱟᱜ ᱢᱟᱱᱮ ᱵᱟᱨᱭᱟ ᱵᱚᱪᱷᱚᱨ ᱨᱮ ᱡᱟᱦᱟᱸ ᱪᱟᱥ ᱦᱩᱭᱩᱜᱼᱟ ᱚᱱᱟ ᱥᱟᱞᱟᱜ ᱫᱚ ᱵᱟᱝ ᱢᱮᱪᱤᱝ ᱚᱜᱼᱟ ᱚᱱᱟ ᱫᱚ ᱾
ᱟᱪᱪᱷᱟ ᱢᱟᱱᱮ ᱢᱟᱱᱮ ᱵᱷᱤᱱᱟᱹ ᱜᱮᱭᱟ ᱾
ᱵᱷᱤᱱᱟᱹ ᱜᱮᱭᱟ ᱮᱠᱫᱚᱢ ᱦᱚᱸ ᱾
ᱛᱚᱵᱮ ᱦᱟᱥᱟ ᱫᱚ ᱪᱤᱞ ᱠᱟᱱᱟ ᱦᱟᱥᱟ ᱠᱟᱱᱟ ᱟᱯᱮ ᱥᱮᱱᱟᱜ ᱫᱚ ᱢᱟᱱᱮ ᱾
ᱟᱫᱚ ᱢᱟᱹᱴᱭᱟᱹᱲ ᱢᱮᱱᱟᱜ ᱟᱠᱟᱫᱟ ᱢᱟᱹᱴᱭᱟᱹᱲ ᱢᱮᱥᱟ ᱵᱟᱞᱤ ᱚᱱᱠᱟ ᱾
ᱟᱪᱪᱷᱟ ᱚᱱᱟ ᱨᱮᱜᱮ ᱯᱷᱚᱞᱚᱱᱴᱟᱜ ᱵᱮᱥᱤ ᱾ ᱟᱸ ᱛᱚᱵᱮ ᱥᱟᱜ ᱟᱞᱮ ᱥᱮᱫ ᱫᱚ ᱫᱷᱤᱨᱤ ᱡᱟᱭᱜᱟ ᱟᱞᱮ ᱫᱚ ᱾ ᱢᱟᱱᱮ ᱫᱷᱤᱨᱤ ᱫᱤᱥᱚᱢ ᱠᱟᱱᱟᱞᱮ ᱢᱟᱱᱮ ᱵᱩᱨᱩ ᱫᱤᱥᱚᱢ ᱛᱚ ᱾ ᱟᱫᱚ ᱩᱸᱵ ᱵᱟᱭ ᱫᱟᱜ ᱞᱮᱠᱷᱟᱡ ᱢᱟᱱᱮ ᱪᱟᱥ ᱵᱟᱝ ᱦᱩᱭᱩᱜ ᱜᱮᱭᱟ ᱾ ᱫᱟᱜ ᱠᱟᱛᱮᱫ ᱠᱚᱢ ᱧᱚᱜ ᱫᱟᱜ ᱠᱟᱛᱮ ᱫᱚ ᱾ ᱵᱟᱝ ᱜᱟᱱᱚᱜᱼᱟ ᱫᱚᱢᱮ ᱫᱟᱜ ᱾ ᱞᱟᱹᱠᱛᱤᱭᱟ ᱵᱟᱠᱷᱟᱱ ᱵᱟᱝ ᱜᱟᱱᱚᱜᱼᱟ ᱚᱱᱮ ᱠᱷᱮᱛ ᱨᱮ ᱫᱟᱜ ᱡᱟᱣᱨᱟ ᱠᱟᱛᱮᱜ ᱦᱚᱸ ᱾ ᱚᱱᱟ ᱫᱟᱜ ᱛᱮᱫᱚ ᱢᱤᱫ ᱪᱷᱚᱴ ᱡᱟᱣᱨᱟᱜᱼᱟ ᱚᱱᱟ ᱫᱟᱜ ᱛᱮᱫᱚ ᱵᱟᱞᱮ ᱪᱟᱥᱟ ᱡᱚᱠᱷᱚᱱ ᱟᱨᱚ ᱫᱚᱲᱦᱟ ᱛᱮ ᱡᱟᱣᱨᱟᱜᱼᱟ ᱠᱷᱮᱛᱨᱮ ᱛᱚᱠᱷᱚᱱ ᱚᱱᱟ ᱛᱮᱞᱮ ᱪᱟᱥᱟ ᱵᱟᱠᱷᱟᱱ ᱫᱚ ᱡᱚᱛ ᱞᱟᱛᱟᱨᱮ ᱚᱨᱟ ᱛᱤᱱ ᱵᱷᱳᱨ ᱯᱩᱠᱷᱨᱤ ᱠᱚᱨᱮ ᱥᱮ ᱡᱟᱦᱟᱸ ᱠᱟᱹᱴᱤᱡ ᱠᱟᱹᱴᱤᱡ ᱰᱚᱵᱷᱟᱜ ᱠᱚ ᱛᱟᱦᱮᱱᱟ ᱚᱱᱟ ᱠᱚᱨᱮ ᱛᱤᱱ ᱵᱷᱳᱨ ᱫᱟᱜ ᱵᱟᱝ ᱡᱟᱣᱨᱟᱜ ᱾ ᱠᱷᱟᱱ ᱩᱱ ᱵᱷᱳᱨ ᱵᱟᱞᱮ ᱪᱟᱥᱟ ᱾
ᱟᱪᱪᱷᱟ ᱛᱟᱦᱟᱞᱮ ᱟᱯᱮ ᱫᱚ ᱥᱮᱨᱢᱟ ᱫᱟᱜ ᱡᱟᱹᱲᱤ ᱨᱮᱱᱟᱜ ᱛᱟᱸᱜᱤ ᱨᱮᱯᱮ ᱛᱟᱦᱮᱱᱟ ᱵᱟᱝ?
ᱦᱳᱭ ᱟᱨ ᱡᱟᱦᱟᱸ ᱫᱚ ᱠᱤᱪᱷᱩ ᱠᱤᱪᱷᱩ ᱦᱚᱲ ᱫᱚ ᱾ ᱢᱚᱴᱚᱨ ᱠᱚ ᱞᱟᱜᱟᱣ ᱠᱟᱜᱼᱟ ᱞᱟᱛᱟᱨ ᱨᱮ ᱵᱳᱨᱤᱝ ᱪᱚᱜ ᱠᱟᱜᱼᱟ ᱠᱚ ᱫᱚᱢᱮ ᱞᱟᱛᱟᱨ ᱨᱮ ᱫᱟᱜ ᱢᱮᱱᱟᱜ ᱟᱠᱟ ᱾ ᱫᱚᱢᱮ ᱞᱟᱛᱟᱨ ᱨᱮ ᱫᱟᱜ ᱢᱮᱱᱟᱜ ᱟᱠᱟ ᱟᱫᱚ ᱟᱞᱮ ᱥᱮᱫ ᱫᱚ ᱫᱟᱜ ᱵᱟᱝ ᱧᱟᱢᱚᱜ ᱜᱮᱭᱟ ᱾ ᱟᱨ ᱠᱷᱟᱫᱟᱱ ᱠᱚ ᱢᱮᱱᱟᱜ ᱠᱟᱫᱟ ᱥᱮ ᱠᱟᱹᱴᱤᱡ ᱡᱟᱹᱥᱛᱤ ᱜᱮ ᱾
ᱟᱪᱪᱷᱟ ᱟᱪᱪᱷᱟ ᱾ ᱟᱞᱮ ᱥᱮᱫ ᱫᱚ ᱚᱱᱟ ᱢᱚᱴᱚᱨ ᱠᱚ ᱢᱮᱱᱟᱜ ᱠᱟᱫᱟ ᱚᱱᱟ ᱞᱟᱹᱜᱤᱫ ᱜᱮ ᱩᱱᱟᱹᱜ ᱪᱟᱥ ᱦᱩᱭᱩᱜᱼᱟ ᱾
ᱦᱩᱸ
ᱱᱟᱯᱟᱭ ᱠᱟᱛᱷᱟ ᱟᱫᱚ ᱡᱚᱛ ᱛᱟᱦᱚᱞᱮ ᱢᱟ ᱟᱹᱛᱩ ᱫᱤᱥᱚᱢ ᱥᱮᱫ ᱨᱮᱢᱟ ᱦᱤᱛᱚᱜ ᱫᱚ ᱨᱚᱦᱚᱭ ᱠᱚᱢᱟ ᱞᱟᱜᱟᱣ ᱟᱠᱟᱱ ᱜᱮᱭᱟ ᱛᱟᱦᱚᱞᱮ? ᱫᱟᱜ ᱡᱟᱹᱲᱤ ᱠᱟᱜᱟᱭ ᱛᱚ ᱫᱚᱢᱮᱜᱮ ᱾
ᱟᱞᱮ ᱥᱮᱫ ᱫᱚ ᱮᱠᱷᱚᱱ ᱦᱚᱜᱼᱚᱭ ᱛᱚ ᱦᱚᱞᱟ ᱢᱟᱫᱷᱮᱨ ᱨᱮ ᱜᱮ ᱦᱩᱲᱩ ᱠᱚ ᱮᱨ ᱠᱟᱜᱼᱟ ᱠᱷᱮᱛᱨᱮ ᱾ ᱚᱱᱟ ᱛᱚᱞᱟ ᱠᱷᱟᱹᱛᱤᱨ ᱟᱫᱚ ᱛᱤᱥ ᱦᱟᱨᱟᱜ ᱠᱟᱱᱟ ᱦᱟᱸᱜ ᱟᱨ ᱫᱟᱜ ᱡᱩᱫᱤ ᱚᱝᱠᱟ ᱫᱟᱜ ᱠᱚ ᱵᱟᱭ ᱡᱟᱹᱲᱤᱭᱟ ᱛᱚ ᱪᱟᱥ ᱫᱚ ᱥᱚᱢᱵᱷᱚᱵᱽ ᱵᱟᱝ ᱠᱟᱱᱟ ᱾
ᱚ ᱟᱞᱮ ᱫᱚ ᱢᱤᱜ ᱫᱷᱟᱨᱮ ᱱᱟᱜ ᱫᱚ ᱤᱛᱟᱹ ᱫᱚ ᱮᱨ ᱠᱟᱛᱮᱫ ᱛᱚᱞᱟ ᱠᱚ ᱚᱢᱚᱱ ᱟᱠᱟᱱ ᱛᱮ ᱱᱤᱛᱚᱜ ᱫᱚ ᱨᱚᱦᱚᱭ ᱠᱚ ᱮᱛᱚᱦᱚᱵ ᱟᱠᱟᱫᱟ ᱾
ᱟᱨ ᱢᱤᱜ ᱫᱷᱟᱨᱮ ᱨᱮᱱᱟᱜ ᱫᱚ ᱮᱠᱷᱚᱱᱳ ᱛᱚᱞᱟ ᱠᱚ ᱚᱱᱟ ᱤᱛᱟᱹ ᱠᱚᱠᱚ ᱤᱭᱟᱹᱭᱮᱫ ᱜᱮᱭᱟ ᱠᱚ ᱮᱨᱮᱫ ᱜᱮᱭᱟ ᱠᱚ ᱾ ᱚᱱᱟ ᱫᱚ ᱱᱚᱣᱟ ᱛᱤᱱᱟᱹᱜ, ᱱᱚᱣᱟ ᱱᱚᱛᱮ ᱟᱥᱟᱲ ᱵᱚᱸᱜᱟ ᱪᱟᱞᱟᱜ ᱠᱟᱱᱟ ᱥᱟᱱ ᱵᱚᱸᱜᱟ ᱠᱚ ᱥᱮᱱ ᱠᱚ
ᱦᱳᱭ
ᱮᱭᱟᱠᱚ ᱨᱚᱦᱚᱭᱟᱠᱚ ᱛᱚᱠᱷᱚᱱ
ᱛᱚᱵᱮ ᱟᱯᱮᱥᱮᱫ ᱫᱚ ᱦᱩᱲᱩ ᱵᱷᱤᱛᱤᱨ ᱨᱮ ᱪᱤᱜ ᱪᱤᱜ ᱦᱩᱲᱩ ᱵᱤᱥᱤ ᱠᱚ ᱪᱟᱥᱟ?
ᱟᱞᱮᱥᱮᱫ ᱫᱚ ᱡᱟᱹᱥᱛᱤ ᱥᱚᱨᱱᱚ ᱟᱨ ᱚᱱᱟ ᱵᱟᱠᱥᱟ ᱵᱷᱳᱜᱽ ᱾
ᱟᱪᱪᱷᱟ ᱟᱞᱮᱥᱮᱫ ᱫᱚᱠᱚ ᱪᱟᱥᱟ ᱯᱩᱡᱟᱹ, ᱞᱚᱞᱟᱴ, ᱥᱚᱨᱱᱚ ᱾
ᱟᱪᱪᱷᱟ-ᱟᱪᱪᱷᱟ ᱟᱪᱪᱷᱟ-ᱟᱪᱪᱷᱟ ᱾
ᱱᱤᱠᱩ ᱯᱮᱭᱟᱜᱤ ᱡᱟᱹᱥᱛᱤ ᱟᱨᱚ ᱢᱤᱫᱴᱮᱱ ᱪᱤᱜ ᱪᱩᱠᱩ ᱪᱟᱥᱟ ᱟᱨ ᱚᱱᱟ ᱡᱟᱦᱟᱸ ᱟᱨᱚ ᱢᱤᱛᱴᱮᱱ ᱦᱮᱸᱫᱮᱱ ᱛᱮ ᱪᱟᱣᱞᱮ ᱵᱟᱝ ᱛᱟᱦᱮᱱ ᱜᱮᱭᱟ ᱾
ᱟᱪᱪᱷᱟ ᱟᱪᱪᱷᱟ ᱦᱮᱸ ᱦᱮᱸ
ᱫᱚ ᱩᱱᱟᱹᱜ ᱴᱟᱜ ᱫᱚ ᱵᱮᱥ ᱴᱷᱤᱠ ᱫᱚ ᱵᱟᱝ ᱦᱩᱭᱩᱜ ᱜᱮᱭᱟ ᱠᱷᱩᱵᱮ ᱠᱚᱢ ᱦᱚᱲ ᱠᱚ ᱪᱟᱥ ᱜᱮᱭᱟ ᱟᱨ ᱡᱟᱹᱥᱛᱤ ᱠᱟᱭᱛᱮ ᱛᱩᱲᱤ ᱠᱩ ᱮᱨᱟ ᱛᱟᱯᱚᱨᱮ ᱥᱩᱨᱩᱡᱽ ᱢᱩᱠᱷᱤ ᱛᱟᱭᱚᱢ ᱛᱮ ᱠᱷᱚᱥᱞᱟ ᱵᱚᱪᱷᱚᱨ ᱨᱮ ᱢᱤᱫ ᱪᱷᱚᱴ ᱪᱟᱥ ᱠᱚ ᱨᱟᱠᱟᱵ ᱟᱠᱟᱱ ᱥᱮ ᱟᱫᱚ ᱡᱩᱫᱤ ᱯᱩᱠᱷᱨᱤ ᱨᱮ ᱫᱟᱜ ᱛᱟᱦᱮᱱᱟ ᱥᱮ ᱠᱷᱟᱫᱟᱱ ᱠᱚᱨᱮ ᱫᱟᱜ ᱛᱮᱦᱮᱱᱟ ᱛᱚᱵᱮ ᱮᱱᱠᱷᱟᱱ ᱛᱩᱲᱤ ᱠᱚ ᱡᱟᱦᱟᱸ ᱛᱤᱱᱟᱹᱜ ᱳᱫᱳ ᱛᱮᱜᱮ ᱠᱚ ᱨᱚᱦᱚᱭ ᱜᱮᱭᱟ᱾ ᱟᱲᱟᱜ ᱠᱚ ᱟᱲᱟᱜ ᱠᱚ ᱵᱚᱨᱥᱟ ᱨᱮᱜᱮ ᱠᱚ ᱨᱚᱦᱚᱭᱟ ᱵᱟᱠᱷᱟᱡ ᱵᱟᱠᱚ ᱨᱚᱦᱚᱭ-ᱟ ᱾
ᱦᱮᱸ ᱟᱞᱮ ᱥᱮᱫ ᱦᱚᱸ ᱛᱚ ᱱᱚᱜᱚᱭ ᱡᱟᱦᱟᱸ ᱛᱤᱱ ᱢᱟᱥ ᱢᱟᱱᱮ ᱯᱮ ᱪᱟᱸᱫᱳ ᱨᱮᱱᱟᱜ ᱡᱟᱦᱟᱸ ᱦᱳᱲᱳ ᱠᱚᱠᱚ ᱨᱚᱦᱚᱭ ᱠᱟ ᱱᱤᱛᱳᱝ ᱟᱫᱚ ᱚᱱᱟ ᱦᱳᱭ ᱞᱮᱱ ᱠᱷᱟᱱ ᱜᱮ ᱟᱫᱚ ᱦᱟᱸᱜ ᱚᱱᱟ ᱨᱟᱵᱟᱝ ᱫᱤᱱ ᱩᱱᱟᱹᱜ ᱛᱮ ᱯᱟᱲᱟᱜ-ᱟ ᱱᱟᱦᱟᱜ, ᱩᱱᱟᱹᱜ ᱛᱮᱫᱚ ᱛᱩᱲᱤ ᱠᱚ ᱮᱨᱟ ᱾ ᱟᱸ ᱛᱩᱲᱤ ᱡᱟᱦᱟᱸ ᱠᱚ ᱮᱨ ᱛᱟᱭᱚᱢ ᱛᱟᱨᱯᱚᱨᱮ ᱯᱮ ᱡᱟᱦᱟᱸ ᱠᱷᱚᱥᱞᱟ ᱥᱮ ᱪᱮᱫ ᱯᱮ ᱞᱟᱹᱭᱮᱜ-ᱟ ᱚᱱᱟ ᱫᱚ ᱟᱞᱮ ᱱᱚᱛᱮ ᱫᱚ ᱛᱤᱞᱢᱤᱧ ᱠᱚ ᱢᱮᱱᱟ᱾ ᱚᱱᱟ ᱛᱟᱭᱚᱢ ᱛᱤᱞᱢᱤᱧ ᱦᱮᱸ ᱛᱤᱞᱢᱤᱧ ᱦᱳᱭ ᱞᱮᱱᱠᱷᱟᱱ ᱛᱟᱨᱯᱚᱨᱮ ᱟᱫᱚ ᱟᱨᱦᱚᱸ ᱦᱩᱲᱩ ᱠᱚ ᱨᱚᱦᱚᱭᱟ, ᱢᱟᱱᱮ ᱚᱱᱟ ᱫᱚ ᱚᱱᱠᱟ ᱠᱚᱱᱴᱤᱱᱤᱭᱩ ᱪᱟᱞᱟᱣ ᱤᱫᱤ ᱠᱚᱜᱟ ᱟᱨ ᱥᱟᱵᱽᱡᱤ ᱠᱚᱦᱚᱸ ᱠᱚ ᱨᱚᱦᱚᱭᱟ, ᱚᱱᱮ ᱡᱮᱢᱚᱱ ᱱᱚᱣᱟ ᱪᱟᱥ ᱠᱚ ᱨᱟᱠᱟᱵ ᱞᱮᱠᱷᱟᱱ ᱠᱤᱪᱷᱩ ᱦᱚᱲ ᱫᱚ ᱡᱟᱦᱟᱸᱭ ᱥᱟᱵᱽᱡᱤ ᱠᱚᱠᱚ ᱞᱟᱜᱟᱣ ᱨᱟᱵᱟᱝ ᱫᱤᱱ ᱨᱮᱱᱟᱜ ᱚᱱᱟ ᱟᱵᱚᱣᱟᱜ ᱟᱱᱟᱡᱽ ᱠᱚ ᱡᱟᱦᱟᱸ ᱠᱚ ᱚᱱᱟ ᱠᱚ ᱾ ᱠᱚ ᱞᱟᱜᱟᱣᱟ ᱛᱟᱨᱯᱚᱨᱮ ᱥᱩᱨᱩᱡ ᱢᱩᱠᱷᱤ ᱵᱟᱦᱟ ᱡᱟᱦᱟᱸᱢ ᱞᱟᱹᱭ ᱠᱮᱜᱟ ᱥᱩᱱᱩᱢ ᱵᱟᱠᱷᱨᱟᱛᱮ ᱚᱱᱟ ᱦᱚᱸᱠᱚ ᱞᱟᱜᱟᱣ ᱜᱮᱭᱟ ᱾
ᱟᱪᱪᱷᱟ
ᱫᱟᱹᱞ ᱠᱚᱦᱚᱸ ᱠᱚ ᱪᱟᱥ ᱜᱮᱭᱟ ᱡᱟᱦᱟᱸ ᱞᱮᱠᱟ ᱟᱨ ᱟᱺᱠ ᱠᱚᱦᱚᱸ ᱠᱚ ᱨᱚᱦᱚᱭ ᱜᱮᱭᱟ ᱾
ᱟᱺᱠ ᱟᱪᱪᱷᱟ ᱟᱫᱚ ᱛᱚᱵᱮ ᱤᱭᱟᱹ ᱮᱸ ᱚᱱᱟ ᱟᱯᱮ ᱫᱚ ᱚᱲᱟᱜ ᱨᱮ ᱡᱟᱦᱟᱸ ᱛᱩᱲᱤ ᱥᱩᱱᱩᱢ ᱠᱩᱜᱮ ᱯᱮ ᱚᱱᱛᱮ ᱫᱚᱯᱮ ᱵᱮᱵᱚᱦᱟᱨ ᱜᱮᱭᱟ, ᱥᱮ ᱡᱟᱦᱟᱸ ᱫᱚ ᱠᱤᱨᱤᱧ ᱥᱩᱱᱩᱢ ᱧᱟᱢᱚᱜ-ᱟ?
ᱵᱟᱝᱜᱮ ᱵᱟᱝᱜᱮ ᱟᱞᱮ ᱫᱚ ᱚᱲᱟᱜ ᱨᱮᱱᱟᱜ ᱛᱩᱲᱤ ᱥᱩᱱᱩᱢ ᱜᱮ ᱞᱮᱱ ᱟᱹᱜᱩᱭᱟᱞᱮ, ᱢᱮᱥᱤᱱ ᱠᱚ ᱢᱮᱱᱟᱜ ᱠᱟᱜᱟ᱾ ᱛᱚ ᱩᱱᱫᱤᱱ ᱞᱮᱠᱟ ᱢᱟ ᱱᱮᱛᱟᱨ ᱢᱟ ᱡᱟᱦᱟᱱᱟᱜ ᱞᱮᱱ ᱞᱮᱠᱟᱱᱟᱜ ᱚᱝᱠᱟᱱᱟᱜ ᱫᱚ ᱵᱟᱹᱱᱩᱜ ᱟᱱᱟ ᱩᱱᱫᱤᱱ ᱪᱮᱫᱠᱟ ᱟᱱᱟ ᱟᱯᱷᱲᱟ ᱠᱚ ᱥᱮ ᱪᱮᱫ ᱠᱚ ᱞᱟᱹᱭᱟ ᱚᱱᱟ ᱪᱮᱛᱟᱱ ᱨᱮᱠᱚ ᱞᱮᱱᱟᱠᱚ ᱡᱟᱦᱟᱸ ᱠᱩᱭᱰᱤ ᱠᱚ ᱟᱫᱚ ᱟᱞᱮ ᱚᱱᱛᱮ ᱢᱟ ᱚᱝᱠᱟ ᱢᱟ ᱵᱟᱹᱱᱩᱜ ᱟᱱᱟ ᱟᱫᱚ ᱱᱮᱛᱟᱨ ᱫᱚ ᱢᱮᱥ ᱥᱤᱱ ᱠᱚᱜᱮ ᱚᱰᱳᱠ ᱠᱟᱱᱟ ᱚᱱᱟ ᱛᱮᱜᱮ ᱠᱚ ᱞᱮᱱ ᱟᱹᱜᱩᱭᱟ ᱾
ᱟᱪᱪᱷᱟ ᱛᱚᱵᱮ ᱡᱟᱦᱟᱸ ᱚᱱᱛᱮ ᱟᱯᱮ ᱥᱮᱱ ᱫᱚ ᱚᱱᱟ ᱫᱚ ᱤᱭᱟᱹ ᱴᱚᱰᱟᱝ ᱜᱮᱭᱟ ᱥᱮ ᱚᱝᱠᱟ ᱵᱤᱨ ᱠᱚ
ᱵᱤᱨ ᱠᱚᱫᱚ ᱵᱟᱝᱜᱮ ᱵᱤᱨ ᱠᱚᱫᱚ ᱵᱟᱝᱜᱮ᱾ ᱠᱷᱟᱹᱞᱤ ᱠᱷᱮᱛ ᱵᱟᱹᱫᱽ ᱠᱚ ᱢᱮᱱᱟᱜ ᱠᱟᱫᱟ, ᱯᱷᱟᱠᱟ ᱜᱮᱭᱟ ᱦᱮᱸ ᱵᱤᱨ ᱨᱮᱫᱚ ᱦᱮᱸ
ᱵᱤᱨ ᱥᱮᱫ ᱢᱟᱱᱮ ᱵᱤᱨ ᱛᱟᱞᱟ ᱧᱚᱜ ᱜᱮ ᱢᱮᱱᱟᱜ ᱠᱟᱜ ᱞᱮᱭᱟ ᱢᱟᱱᱮ ᱩᱞ ᱫᱟᱹᱨᱤ ᱠᱚ ᱢᱮᱱ ᱦᱮᱱᱛᱷᱮᱱ ᱟᱢᱫᱟ ᱫᱟᱨᱮ ᱠᱚ ᱢᱮᱱᱟᱜ ᱠᱟᱜᱟ᱾ ᱥᱟᱨᱡᱚᱢ ᱫᱟᱨᱮ ᱫᱚ ᱵᱟᱝ ᱛᱟ ᱵᱚᱞᱮ ᱮᱴᱟᱜ ᱡᱮᱢᱚᱱ ᱛᱟᱞᱮ ᱫᱟᱨᱮ, ᱠᱷᱤᱡᱩᱨ ᱫᱟᱨᱮ, ᱢᱟᱱᱮ ᱡᱟᱹᱥᱛᱤ ᱠᱟᱭ ᱛᱮ ᱟᱞᱮ ᱫᱚ ᱛᱟᱞᱮ ᱫᱟᱨᱮᱛᱮ ᱮᱥᱮᱫ ᱢᱮᱱᱟᱜ-ᱟ ᱛᱟᱞᱮ ᱫᱟᱨᱮ, ᱠᱷᱤᱡᱩᱨ ᱫᱟᱨᱮ, ᱟᱨ ᱩᱞ ᱫᱟᱨᱮ ᱠᱚᱛᱮ ᱮᱢᱟᱱ ᱢᱟᱱᱮ ᱢᱩᱨᱩᱫ ᱫᱟᱨᱮ ᱠᱚᱛᱮ ᱵᱮᱥᱤ ᱢᱮᱱᱟᱜ ᱟᱠᱟᱫᱟ᱾
ᱟᱪᱪᱷᱟ ᱟᱪᱪᱷᱟ ᱟᱪᱪᱷᱟ ᱟᱞᱮ ᱥᱮᱫ ᱫᱚ ᱵᱤᱨ ᱫᱚ ᱵᱟᱹᱱᱩᱜ ᱟᱱᱟ ᱵᱤᱨ ᱫᱚ ᱥᱟᱹᱜᱤᱧ ᱨᱮᱜᱮ ᱢᱮᱱᱟᱜ ᱠᱟᱜᱟ᱾
ᱟᱪᱪᱷᱟ ᱛᱚᱵᱮ ᱫᱟᱹᱨᱤ ᱢᱮᱱᱮ ᱫᱤᱧ ᱫᱟᱨᱮ ᱠᱩ ᱥᱩᱨ ᱨᱮ ᱢᱮᱱᱟᱜ-ᱟ ᱪᱮᱫ ᱪᱮᱫ ᱫᱟᱨᱮ ᱵᱤᱥᱤ ᱢᱮᱱᱟᱜ-ᱟ ᱟᱯᱮ ᱥᱮᱱ?
ᱟᱞᱮ ᱥᱮᱫ ᱫᱚ ᱡᱟᱹᱥᱛᱤ ᱱᱚᱣᱟ ᱡᱚᱡᱚ ᱫᱟᱨᱮ ᱠᱚ, ᱠᱟᱫᱟᱢ ᱫᱟᱨᱮ ᱠᱚ ᱛᱟᱨᱯᱚᱨᱮ ᱟᱨ ᱪᱮᱫ ᱠᱟᱹᱥᱭᱟᱹ ᱫᱟᱨᱮ ᱠᱚ ᱢᱮᱱᱟᱜ ᱠᱟᱜᱟ᱾
ᱠᱟᱹᱥᱭᱟᱹ ᱫᱟᱨᱮ ᱫᱚ ᱪᱮᱫ ᱠᱚ ᱢᱮᱛᱟᱜ-ᱟ?
ᱚᱱᱮ ᱤᱭᱟᱹ ᱪᱮᱫ ᱠᱚ ᱢᱮᱱᱟ ᱥᱚᱱᱟᱡᱷᱩᱨᱤ ᱥᱮ ᱪᱮᱫ ᱠᱚᱵᱚᱱ ᱢᱮᱱ ᱫᱚ ᱚᱱᱟ ᱦᱳᱭ ᱟᱨ ᱢᱮᱫ ᱴᱟᱱ ᱟᱨ ᱢᱮᱫ ᱴᱟᱝ ᱪᱮᱫ ᱠᱚ ᱞᱟᱹᱭᱟ ᱥᱚᱱᱟᱡᱷᱩᱨᱤ ᱟᱨ ᱢᱮᱫᱴᱟᱝ ᱵᱟᱨ ᱨᱚᱠᱚᱢᱟᱜ ᱫᱟᱨᱮ ᱛᱟᱦᱮᱱᱟ ᱥᱮ ᱟᱨ ᱢᱮᱫᱴᱟᱝ ᱚᱱᱟ ᱠᱟᱹᱥᱭᱟᱹ ᱠᱚ ᱚᱱᱟ ᱠᱚ
ᱟᱪᱪᱷᱟ᱾
ᱚᱱᱟ ᱠᱚᱜᱮ ᱢᱮᱱᱟᱜ ᱟᱠᱟᱫ ᱫᱟᱨᱮ ᱠᱚᱫᱚ ᱟᱫᱚ ᱫᱟ ᱟᱫᱚ ᱱᱚᱜᱚᱭ ᱡᱮᱢᱚᱱ, ᱟᱵᱚᱢ ᱢᱟ ᱜᱚᱡ ᱜᱩᱨ ᱨᱮ ᱡᱮᱢᱚᱱ, ᱡᱟᱱᱟᱢ ᱠᱷᱚᱱᱟᱜ ᱜᱚᱡ ᱜᱩᱨ ᱦᱟᱹᱵᱤᱡ ᱡᱟᱦᱟᱱᱟᱜ ᱨᱮᱜᱮ ᱥᱟᱨᱡᱚᱢ ᱥᱟᱠᱟᱢ ᱥᱟᱠᱟᱢ ᱢᱟ ᱞᱟᱜᱟᱜ ᱛᱟᱵᱚᱱ ᱜᱮᱭᱟ ᱵᱚᱸᱜᱟ ᱵᱩᱨᱩ ᱠᱷᱚᱱᱟᱜ ᱡᱷᱚᱛᱚ ᱠᱤᱪᱷᱩ ᱨᱮ ᱟᱫᱚ ᱥᱟᱠᱟᱢ ᱠᱚᱫᱚ ᱚᱠᱟ ᱨᱮᱯᱮ ᱧᱟᱢᱟ?
ᱟᱫᱚ ᱠᱟᱹᱴᱤᱡ ᱯᱷᱟᱨᱟᱠ ᱧᱚᱜ ᱜᱮ ᱪᱟᱞᱟᱣ ᱦᱳᱭᱳᱜᱼᱟ᱾ ᱢᱚᱱᱮ ᱠᱟᱜ ᱢᱮ ᱚᱝᱠᱟ ᱫᱚᱥ ᱠᱤᱞᱳᱢᱤᱴᱟᱨ ᱰᱤᱥᱴᱮᱱᱥ ᱦᱩᱭ ᱫᱟᱲᱮᱭᱟᱜᱼᱟ᱾ ᱟᱸᱸ ᱜᱟᱹᱲᱤ ᱠᱚᱛᱮ ᱠᱚ ᱪᱟᱞᱟᱜᱼᱟ᱾ ᱡᱟᱦᱟᱸᱭ ᱫᱚ ᱢᱚᱴᱚᱨ ᱥᱟᱭᱠᱮᱞ ᱵᱟᱭᱤᱠ ᱠᱚᱛᱮ ᱠᱚ ᱪᱟᱞᱟᱜ ᱜᱮᱭᱟ, ᱚᱸᱰᱮ ᱠᱷᱚᱡ ᱦᱮᱡ ᱟᱹᱜᱩᱭᱟ ᱟᱨ ᱡᱟᱦᱟᱸ ᱛᱤᱱᱟᱹᱜ ᱵᱟᱦᱟᱨᱮ ᱵᱟᱦᱟ ᱠᱩ ᱞᱟᱜᱟᱜᱼᱟ᱾ ᱡᱮᱢᱚᱱ ᱠᱤᱪᱷᱩ ᱠᱤᱪᱷᱩ ᱵᱟ ᱥᱩᱨ ᱨᱮᱫᱚ ᱵᱟᱝ ᱛᱟᱦᱮᱱ ᱜᱮᱭᱟ ᱛᱚ ᱟᱫᱚ ᱦᱳᱭ ᱚᱱᱟᱠᱩ᱾ ᱵᱟᱦᱟ ᱡᱚᱛᱚ ᱚᱱᱟ ᱵᱤᱨ ᱨᱮᱠᱚ ᱪᱟᱞᱟᱜᱼᱟ᱾ ᱡᱟᱦᱟᱸ ᱫᱚ ᱥᱩᱨ ᱨᱮ ᱢᱤᱫᱴᱟᱹᱱ ᱵᱟᱵᱩᱱᱰᱷᱤᱭᱟᱹ ᱟᱹᱛᱩ ᱢᱮᱱᱟᱜ ᱟᱠᱟᱜ-ᱟ᱾ ᱚᱱᱟ ᱫᱚ ᱵᱤᱨ ᱠᱟᱱᱟ ᱚᱸᱰᱮ ᱠᱚ ᱪᱟᱞᱟᱜᱼᱟ᱾ ᱚᱸᱰᱮ ᱠᱷᱚᱱ ᱵᱟᱦᱟ ᱠᱩ ᱟᱜᱩᱭᱟ, ᱟᱫᱚ ᱚᱸᱰᱮ ᱫᱚ ᱛᱤᱨᱞ ᱵᱤᱞᱤ ᱠᱩ ᱦᱮᱱ ᱛᱷᱮᱱ ᱟᱢᱫᱟ ᱫᱟᱨᱮ ᱢᱮᱱᱟᱜ ᱫᱚ ᱵᱤᱨ ᱛᱚ ᱟᱨ ᱤᱭᱟᱹ ᱦᱚᱸ ᱠᱟᱹᱴᱤᱡ ᱢᱮᱱᱟᱜ ᱫᱚ ᱢᱮᱱᱟᱜ ᱠᱟᱜ ᱠᱚ ᱦᱟᱹᱲᱩ ᱠᱩ᱾
ᱟᱪᱪᱷᱟ᱾
ᱛᱚᱵᱮ ᱟᱯᱮ ᱥᱮᱫ ᱫᱚ ᱯᱟᱛᱟ ᱯᱚᱨᱚᱵᱽ ᱪᱤᱜ ᱠᱩ ᱦᱩᱭᱩᱜ ᱜᱮᱭᱟ?
ᱯᱟᱛᱟ ᱯᱚᱨᱚᱵᱽ ᱠᱚᱫᱚ ᱚᱱᱠᱟ ᱢᱟ ᱡᱟᱦᱱᱟᱜ ᱫᱚ ᱵᱟᱝ, ᱦᱳᱭᱳᱜ ᱜᱮᱭᱟ ᱯᱟᱛᱟ ᱯᱚᱨᱚᱵᱽ ᱫᱚ ᱵᱚᱞᱛᱮ ᱡᱷᱚᱛᱚ ᱯᱚᱨᱚᱵᱽ ᱜᱮᱞᱮ ᱢᱟᱱᱟᱣ ᱜᱮᱭᱟ ᱢᱟᱱᱟᱣ ᱫᱚ᱾ ᱯᱟᱛᱟ ᱠᱚᱫᱚ ᱛᱮᱢᱚᱱ ᱮᱠᱴᱟ ᱚᱱᱠᱟ ᱧᱩᱛᱩᱢ ᱟᱱᱟᱜ ᱯᱟᱛᱟ ᱠᱚᱫᱚ ᱵᱟᱝ ᱠᱟᱱᱟ᱾
ᱟᱪᱪᱷᱟ᱾
ᱟᱫᱚ ᱯᱚᱨᱚᱵᱽ ᱠᱚᱫᱚ ᱡᱚᱛᱚ ᱯᱚᱨᱚᱵᱽ ᱜᱮ ᱦᱩᱭᱩᱜ ᱜᱮᱭᱟ ᱟᱞᱮ ᱥᱮᱫ ᱫᱚ᱾
ᱡᱟᱦᱟᱸ ᱵᱟᱦᱟ ᱥᱚᱨᱦᱟᱭ ᱱᱚᱱᱛᱮ ᱠᱟᱨᱟᱢ᱾ ᱥᱮ ᱟᱨᱚ ᱥᱟᱠᱨᱟᱛ ᱠᱚ ᱢᱟᱱᱮ ᱪᱤᱫ ᱞᱮᱠᱟᱯᱮ ᱢᱟᱱᱟᱣ ᱜᱮᱭᱟ?
ᱵᱟᱦᱟ ᱫᱚ ᱱᱚᱝᱠᱟᱜᱮ ᱪᱮᱫᱠᱟ ᱵᱚᱱ ᱢᱟᱱᱟᱣᱟ ᱵᱟᱦᱟ ᱫᱚ ᱡᱮᱢᱚᱱ ᱫᱟᱸᱲᱮ ᱠᱚᱵᱚᱱ ᱮᱢ ᱠᱚᱣᱟ ᱥᱤᱢ ᱠᱚ
ᱦᱳᱭ᱾
ᱚᱱᱠᱟ ᱜᱮ ᱟᱞᱮ ᱦᱚᱸ ᱥᱤᱢ ᱠᱚ ᱚᱱᱠᱟ ᱜᱮᱞᱮ ᱮᱢ ᱠᱚᱣᱟ ᱠᱚ, ᱮᱢ ᱠᱚᱣᱟᱞᱮ᱾ ᱛᱟᱨᱯᱚᱨᱮ ᱡᱮᱢᱚᱱ ᱢᱟᱜ ᱢᱚᱬᱮ ᱠᱚᱨᱚ ᱫᱚ ᱢᱚᱬᱮ ᱥᱮᱨᱢᱟ ᱚᱱᱛᱚᱨ ᱵᱟᱦᱟ ᱢᱟᱜ ᱢᱚᱬᱮ ᱦᱳᱭᱳᱜᱼᱟ᱾ ᱛᱚ ᱩᱱᱠᱩ ᱫᱚ ᱥᱮᱬᱟ ᱫᱟᱲᱮ ᱚᱝᱠᱟ ᱜᱮ ᱛᱟᱨᱯᱚᱨᱮ ᱠᱟᱨᱟᱢ ᱠᱚᱫᱚ ᱟᱞᱮ ᱫᱚ ᱚᱱᱛᱮ ᱫᱚ ᱠᱟᱨᱟᱢ ᱫᱚ ᱫᱤᱥᱩᱣᱟᱹ ᱠᱟᱨᱟᱢ ᱠᱚᱫᱚ ᱵᱟᱹᱱᱩᱜ ᱟᱱᱟ᱾ ᱢᱮᱱᱠᱷᱟᱱ ᱢᱮᱱᱟᱜ ᱫᱚ ᱢᱮᱱᱟᱜ ᱠᱟᱫᱟ ᱠᱟᱨᱟᱢ ᱠᱚᱫᱚ ᱚᱱᱟ ᱫᱚ, ᱚᱲᱟᱜ ᱠᱟᱨᱟᱢ ᱡᱟᱦᱟᱸᱭ ᱠᱚ ᱚᱲᱟᱜ ᱠᱚᱨᱮᱱ ᱵᱚᱸᱜᱟ ᱵᱩᱨᱩ ᱠᱚ, ᱠᱟᱨᱟᱢ ᱵᱚᱸᱜᱟ ᱠᱚ ᱢᱮᱱᱟᱜ ᱠᱚᱛᱟ ᱩᱱᱠᱩ ᱜᱮᱠᱚ ᱢᱟᱱᱟᱣ
ᱢᱟᱱᱮ ᱱᱚᱝᱠᱟ ᱫᱚ ᱵᱟᱝᱠᱚ ᱠᱟᱨᱟᱢ ᱦᱚᱸ ᱪᱚᱭᱟ ᱡᱮᱢᱚᱱ ᱟᱛᱳ ᱨᱮ ᱢᱮᱥᱟ ᱠᱟᱛᱮ ᱢᱤᱫ
ᱫᱤᱥᱩᱣᱟᱹ ᱠᱟᱨᱟᱢ ᱡᱟᱦᱟᱸ ᱠᱚ ᱢᱮᱱᱟ᱾ ᱵᱟᱝᱜᱮ ᱵᱟᱝᱜᱮ ᱚᱝᱠᱟ ᱫᱚ ᱵᱟᱹᱱᱩᱜ ᱟᱱᱟ ᱟᱞᱮ ᱵᱟᱹᱱᱩᱜ ᱟ ᱚᱱᱛᱮ ᱫᱚ᱾ ᱟᱞᱮ ᱠᱷᱚᱱᱟᱜ ᱥᱟᱭᱤᱰ ᱠᱚᱨᱮ ᱦᱚᱛᱳ ᱢᱮᱱᱟᱜ ᱠᱟᱜᱫᱟ ᱢᱮᱱᱠᱷᱟᱱ ᱟᱞᱮ ᱟᱹᱛᱩᱳ ᱨᱮᱫᱚ ᱵᱟᱹᱱᱩᱜ ᱟᱱᱟ᱾ ᱟᱞᱮ ᱟ ᱟᱹᱛᱩ ᱨᱮᱱᱟᱜ ᱠᱟᱛᱷᱟ ᱜᱤᱧ ᱞᱟᱹᱭᱮᱫᱼᱟ ᱱᱚᱣᱟ ᱫᱚ᱾
ᱟᱪᱪᱷᱟ ᱟᱞᱮ ᱥᱟᱭᱤᱴ ᱫᱚ ᱢᱮᱱᱟᱜ ᱠᱟᱜ-ᱟ᱾ ᱯᱨᱚᱛᱛᱮᱠ ᱵᱚᱪᱷᱚᱨ ᱜᱮᱠᱚ ᱠᱟᱨᱟᱢ ᱦᱚᱪᱚᱭᱟ ᱵᱚᱪᱷᱚᱨ ᱵᱚᱪᱷᱚᱨ ᱟᱹᱛᱩᱳ ᱠᱚᱨᱮᱱ ᱦᱚᱲ ᱠᱚ ᱢᱮᱥᱟ ᱠᱟᱛᱮ ᱮᱫ ᱠᱚ ᱠᱟᱨᱟᱢ ᱦᱚᱪᱚᱭᱟ ᱟᱨ ᱟᱨ ᱤᱭᱟᱹ ᱡᱚᱢᱚᱱ ᱟᱯᱮ ᱥᱮᱫ ᱜᱚᱡ ᱠᱟᱨᱟᱢ ᱠᱚ ᱦᱩᱭᱩᱜ ᱜᱮᱭᱟ ᱥᱮ ᱵᱟᱝ? ᱧᱮᱞ ᱵᱟᱲᱟ ᱠᱟᱜ ᱢᱮ ᱥᱮ ᱵᱟᱝ ᱜᱚᱡ ᱠᱟᱨᱟᱢ
ᱵᱟᱝ ᱜᱮ ᱵᱟᱝ ᱜᱮ ᱚᱱᱠᱟ ᱢᱮᱫ ᱛᱮᱢᱟ ᱵᱟᱝ ᱧᱮᱞ ᱦᱩᱭ ᱟᱠᱟᱱᱟ᱾
ᱩᱸ ᱤᱧ ᱫᱚ ᱟᱢᱫᱟ ᱜᱟᱱ ᱜᱤᱧ ᱧᱮᱞ ᱠᱟᱜ-ᱟ ᱜᱚᱡ ᱠᱟᱱᱟ ᱱᱚᱫᱚ ᱟᱸᱡᱚᱢ ᱫᱚ ᱵᱟᱭ ᱟᱸᱡᱚᱢ ᱠᱟᱜ ᱟ ᱧᱮᱞ ᱵᱚᱞᱛᱮ ᱟᱛᱳ ᱨᱮ ᱵᱟᱨ ᱯᱮᱪᱷᱚᱴ ᱦᱩᱭ ᱠᱟᱱᱟ᱾ ᱟᱫᱚ᱾ ᱚᱝᱠᱟ ᱛᱚ ᱪᱟᱞᱟᱣ ᱵᱟᱝ ᱦᱩᱭᱩ ᱟᱠᱟᱱᱟ᱾ ᱩᱱᱟᱹᱜ ᱚᱱᱟ ᱠᱚ ᱤᱫᱤ ᱠᱟ ᱠᱟᱛᱮ ᱮᱫ ᱚᱵᱷᱤᱜᱚᱛᱟ ᱫᱚ ᱵᱟᱹᱱᱩᱜ ᱠᱟᱜᱼᱟ ᱡᱮ ᱪᱮᱫ ᱠᱚ ᱪᱮᱤᱠᱟᱹᱭᱟ ᱢᱮᱱᱛᱮ᱾
ᱟᱪᱪᱷᱟ᱾
ᱝᱠᱟᱱ ᱠᱟᱛᱷᱟ ᱜᱚᱡ ᱠᱟᱨᱟᱢ ᱠᱚ ᱚᱱᱟ ᱠᱚᱢᱟ ᱮᱢᱱᱤ ᱱᱚᱣᱟ ᱡᱮᱣᱮᱫ ᱠᱟᱨᱟᱢ ᱠᱚᱜ ᱜᱮ ᱵᱟᱹᱱᱩᱜ ᱟᱱᱟ ᱟᱨ ᱜᱚᱡ ᱠᱟᱨᱟᱢ ᱫᱚ ᱪᱤᱠᱟᱹᱛᱮ ᱦᱩᱭᱩᱜᱼᱟ᱾ ᱠᱟᱨᱟᱢ ᱡᱤᱱᱤᱥ ᱴᱟᱜ ᱜᱮ ᱵᱟᱝᱠᱚ ᱢᱟᱱᱟᱣ ᱠᱟᱱᱟ ᱢᱮ ᱫᱚ ᱢᱮᱱᱟᱜ ᱟᱠᱟᱫ ᱩᱱᱠᱩ ᱢᱩᱱᱰᱟ ᱟᱞᱮᱭᱟᱜᱼᱼ ᱚᱱᱟ ᱥᱟᱭᱤᱰ ᱠᱚᱨᱮ ᱩᱱᱠᱩ ᱢᱩᱱᱰᱟᱹ ᱠᱚ ᱢᱮᱱᱟᱜ ᱠᱚᱣᱟ ᱛᱚ ᱢᱩᱱᱰᱟᱹ ᱡᱚᱛᱚ ᱠᱚᱼᱼ ᱟᱫᱚ ᱩᱱᱠᱩ ᱫᱚ ᱢᱟᱱᱮ ᱢᱮᱱᱟᱜ ᱛᱟᱠᱚᱣᱟ ᱠᱟᱨᱟᱢ ᱫᱚ ᱢᱮᱱᱠᱷᱟᱱ ᱟᱵᱚ ᱪᱤᱠᱠᱟ ᱵᱟᱯᱞᱟ ᱞᱮᱱᱠᱷᱟᱱ ᱵᱚᱱᱼᱼ ᱪᱮᱠᱟ ᱫᱚᱝ ᱮᱱᱮᱡ ᱫᱚ ᱡᱟᱦᱟᱸᱭ ᱜᱮᱢ ᱪᱟᱞᱟᱣ ᱫᱟᱲᱮᱭᱟᱜᱼᱟ ᱦᱟᱹᱣᱥᱤ ᱦᱚᱲ ᱡᱟᱦᱟᱸᱭ ᱜᱮ ᱠᱟᱱᱟᱭᱼᱼ ᱦᱮᱸ ᱥᱮᱱᱟᱪᱚᱱᱤᱭᱟᱹ ᱡᱟᱦᱟᱸᱭ ᱜᱮ ᱩᱱᱤ ᱫᱚ ᱪᱟᱞᱟᱣ ᱫᱟᱲᱮᱭᱟᱜ ᱜᱮᱭᱟᱭ ᱫᱚᱢ ᱦᱩᱭᱩᱜ ᱠᱟᱱᱟ ᱢᱟᱱᱮ ᱪᱟᱞᱟᱣ ᱮᱱᱟᱭ᱾ ᱩᱱᱠᱩ ᱦᱚᱸ ᱚᱱᱠᱟ ᱜᱮ ᱢᱟᱱᱮ ᱠᱟᱨᱟᱢ ᱠᱷᱟᱱ ᱫᱚ ᱩᱱᱠᱩᱣᱟᱜ ᱢᱤᱫᱴᱟᱱ ᱵᱟᱯᱞᱟ ᱪᱤᱠᱠᱟ ᱨᱟᱹᱥᱠᱟᱹᱼᱼ ᱟᱠᱚᱠᱩ ᱦᱚᱸ ᱚᱱᱠ ᱜᱮᱮᱟᱹᱠᱟᱹᱭᱟᱠᱚ ᱫᱚᱢᱮ ᱵᱟᱦᱨᱮ ᱠᱷᱚᱱᱟᱜ ᱡᱟᱦᱟᱸᱭ ᱜᱮ ᱤᱪᱪᱷᱟᱹ ᱚᱸᱰᱮ ᱫᱚ ᱥᱮᱞᱮᱫ ᱫᱟᱲᱮᱭᱟᱜᱟᱭ ᱮᱱᱮᱡ ᱥᱮᱨᱮᱧ ᱨᱮᱫᱚᱼᱼ
ᱦᱮᱸ ᱟᱫᱚ ᱵᱟᱯᱞᱟ ᱠᱟᱛᱷᱟᱢ ᱞᱟᱹᱭ ᱠᱮᱜ ᱟᱯᱮ ᱥᱮᱫ ᱫᱚ ᱵᱟᱯᱞᱟ ᱫᱚ ᱚᱠᱟᱞᱠᱟ ᱦᱩᱭᱩᱜᱼᱟ? ᱡᱮᱢᱚᱱᱼᱼ ᱟᱞᱮ ᱥᱮᱫ ᱫᱚ ᱡᱤᱨᱟᱹᱣ ᱵᱟᱯᱞᱟ ᱡᱟᱦᱟᱸ ᱢᱤᱫ ᱠᱟᱛᱷᱟ ᱛᱮᱫᱚ ᱠᱚ ᱞᱟᱹᱭᱟ ᱵᱟᱥᱟ ᱵᱟᱯᱞᱟ ᱟᱯᱮ ᱥᱮᱫ ᱫᱚ?
ᱡᱤᱨᱟᱹᱣ ᱵᱟᱯᱞᱟ ᱵᱟᱥᱟ ᱟᱞᱮ ᱚᱱᱛᱮ ᱢᱟ ᱱᱚᱝᱠᱟᱱᱟᱜ ᱢᱟ ᱵᱟᱹᱱᱩᱜ ᱟᱱᱟ᱾
ᱱᱚᱱᱛᱮ ᱠᱚ ᱞᱟᱹᱭᱟ ᱵᱟᱷᱟᱥᱟ ᱵᱟᱯᱞᱟ ᱡᱟᱦᱟᱸ ᱫᱚ ᱡᱤᱨᱟᱹᱣ ᱵᱟᱯᱞᱟ ᱢᱟᱱᱮᱼᱼ ᱦᱮᱞᱟᱜ ᱟᱠᱚ ᱢᱟᱱᱮ ᱪᱮᱫ ᱞᱮᱠᱟ ᱤᱧ ᱞᱟᱹᱭᱟᱼᱼ ᱥᱮᱛᱟᱜ ᱵᱷᱳᱨ ᱛᱮᱠᱚ ᱛᱤᱭᱳᱜᱟ᱾ ᱠᱩᱲᱤ ᱦᱚᱯᱚᱱ ᱥᱮᱫ ᱡᱟᱦᱟᱸ ᱫᱚ ᱵᱟᱹᱦᱩ ᱟᱜᱩ ᱠᱚ ᱪᱟᱞᱟᱜ ᱜᱮᱭᱟ ᱥᱮ ᱵᱟᱹᱨᱤᱭᱟᱹᱛ᱾ ᱡᱟᱢᱟᱭ ᱠᱚᱲᱟ ᱥᱮᱛᱟᱜᱼᱼ ᱥᱤᱢ ᱨᱟᱜ ᱥᱟᱶᱛᱮ ᱠᱩᱲᱤ ᱦᱚᱯᱚᱱ ᱛᱮᱠᱚ ᱟᱹᱛᱩᱭ ᱥᱮᱴᱮᱨᱟ᱾ ᱟᱨ ᱵᱮᱥ ᱢᱟᱱᱮ ᱵᱮᱲᱟ ᱨᱟᱠᱟᱵ ᱥᱟᱶᱛᱮᱼᱼ ᱚᱸᱰᱮ ᱦᱳᱭ ᱚᱱᱟ ᱥᱤᱸᱫᱩᱨ ᱥᱤᱸᱫᱩᱨᱟᱭ ᱛᱟᱦᱮᱱᱟ ᱡᱟᱦᱟᱸᱼᱼ ᱥᱤᱸᱫᱽᱨᱟᱹᱫᱟᱱ ᱦᱩᱭ ᱟᱨ ᱚᱱᱟ ᱢᱩᱪᱟᱹᱫ ᱠᱟᱛᱮᱜ ᱟᱹᱭᱩᱵ ᱯᱚᱨᱡᱚᱱᱛᱚ ᱟᱨᱚᱼᱼ ᱚᱸᱰᱮ ᱜᱮ ᱛᱟᱦᱮᱱᱟ ᱵᱟᱫᱟᱱᱤ ᱠᱚ ᱦᱩᱭᱩᱜᱼᱟ ᱵᱟᱫᱟᱯᱚᱱ ᱠᱚᱼᱼ ᱛᱟᱨᱯᱚᱨᱮ ᱵᱷᱚᱡᱽ ᱡᱚᱢ ᱠᱚ ᱦᱩᱭᱩᱜᱼᱟ ᱢᱟᱱᱮᱼᱼ ᱵᱟᱹᱨᱤᱭᱟᱹᱛ ᱠᱚ ᱦᱮᱸ ᱠᱩᱲᱤ ᱯᱷᱟᱴᱟ ᱨᱮᱜᱮ ᱟᱫᱚᱼᱼ ᱢᱟᱱ ᱴᱚᱴᱷᱟ ᱦᱤᱥᱟᱹᱵ ᱛᱮ ᱵᱷᱤᱱᱟᱹ ᱵᱷᱤᱱᱟᱹ ᱚᱠᱟ ᱥᱮᱫ ᱫᱚ ᱚᱠᱟ ᱞᱮᱠᱟᱠᱟ ᱚᱠᱟ ᱥᱮᱫ ᱫᱚ ᱠᱩᱲᱤ ᱯᱟᱦᱴᱟ ᱫᱚ ᱵᱟᱫᱟ ᱦᱚᱯᱚᱱ ᱵᱟᱝ ᱦᱩᱭᱩᱜ ᱜᱮᱭᱟ ᱦᱳᱭᱥᱮ᱾
ᱦᱮ ᱦᱮᱸ ᱦᱮᱸ ᱟᱞᱮᱥᱮᱫ ᱫᱚ ᱚᱱᱠᱟ ᱫᱚ ᱵᱟᱝ ᱟ᱾
ᱟᱞᱮ ᱥᱮᱫ ᱫᱚ ᱦᱩᱭᱩᱜᱼᱟ ᱠᱩᱲᱤ ᱦᱚᱯᱚᱱ ᱥᱮ ᱵᱷᱟᱫᱟ ᱦᱚᱯᱚᱱ ᱦᱩᱭᱩᱜᱼᱟ᱾ ᱫᱩᱲᱩᱵ ᱯᱮᱭᱟ ᱠᱚ ᱛᱟᱨᱯᱚᱨᱮ ᱡᱟᱦᱟᱸ ᱛᱤᱱᱟᱹᱜ ᱚᱱᱮᱼᱼ ᱥᱟᱢᱟᱱ ᱠᱚᱠᱚ ᱮᱢᱟᱭᱟ ᱥᱮ ᱪᱮᱫ ᱟᱨ ᱛᱟᱨᱯᱚᱨᱮᱼᱼ ᱧᱤᱫᱟᱹ ᱵᱷᱤᱛᱤᱨ ᱛᱮᱜᱮ ᱚᱱᱠᱟ ᱛᱤᱱ ᱵᱟᱡᱟᱜ ᱥᱮ ᱵᱟᱨᱚ ᱵᱟᱡᱟᱜ ᱟᱱᱮ ᱫᱚᱥᱟᱨ ᱧᱤᱫᱟᱹᱼᱼ ᱴᱷᱤᱠ ᱚᱱᱟ ᱧᱤᱫᱟᱹ ᱵᱷᱤᱛᱨᱤ ᱨᱮᱜᱮᱠᱚ ᱵᱤᱫᱟᱹᱭᱮᱭᱟ ᱟᱨᱚ ᱚᱱᱠᱟᱜᱮᱼᱼ ᱠᱚᱲᱟ ᱦᱚᱯᱚᱱ ᱥᱮᱫ ᱪᱟᱞᱟᱣ ᱮᱱ ᱜᱮᱼᱼ ᱚᱱᱟ ᱥᱤᱢ ᱨᱟᱜ ᱥᱮᱛᱟᱜ ᱥᱟᱶ ᱛᱮᱜᱮ ᱚᱸᱰᱮ ᱛᱤᱭᱳᱜ ᱦᱩᱭᱩᱜ ᱛᱟᱭᱟ᱾ ᱛᱤᱭᱳᱜ ᱠᱟᱛᱮ ᱚᱱᱟ ᱵᱮᱲᱟ ᱨᱟᱠᱟᱵ ᱥᱟᱣ ᱛᱮᱜᱮ ᱫᱟᱨᱟᱢ ᱠᱤᱱᱟᱹᱼᱼ
ᱟᱪᱪᱷᱟ ᱟᱪᱪᱷᱟ ᱟᱪᱷᱟ ᱟᱞᱮ ᱱᱚᱛᱮ ᱫᱚ ᱚᱱᱠᱟ ᱫᱚ ᱵᱟᱝᱟ᱾ ᱟᱞᱮ ᱱᱚᱚᱛ ᱫᱚ ᱵᱟᱯᱞᱟ ᱡᱩᱫᱤᱭᱳ ᱦᱩᱭᱩᱜᱭᱳᱼᱟ᱾ ᱦᱩᱸ ᱢᱟᱱᱮ ᱟᱞᱮ ᱱᱮᱛᱟᱨ ᱢᱟ ᱢᱟᱱᱢᱤ ᱵᱚᱱ ᱟᱯᱰᱮᱴ ᱪᱟᱵᱟᱜ ᱠᱟᱱ᱾ ᱠᱟᱱᱟ ᱥᱮ ᱟᱵᱚ ᱥᱟᱱᱛᱟᱲ ᱥᱟᱶᱛᱟᱮ ᱨᱮ ᱛᱤᱱᱟᱹᱜ ᱜᱟᱱ ᱡᱷᱚᱛᱚᱼᱼ ᱡᱚᱛᱚ ᱠᱤᱪᱷᱩ ᱜᱮ ᱟᱯᱰᱮᱴ ᱪᱟᱵᱟᱜ ᱠᱟᱱ ᱛᱟᱵᱱᱟ ᱢᱟᱹᱱᱢᱤ ᱥᱟᱶ ᱥᱟᱶᱛᱮ ᱢᱟᱹᱱᱢᱤ ᱚᱠᱛᱚ ᱜᱮᱼᱼ ᱵᱟᱭ ᱛᱟᱺᱜᱤᱭᱮᱫ ᱟᱭ ᱟᱫᱚ ᱪᱤᱠᱟᱹᱟᱵᱚᱱ? ᱟᱫᱚ ᱢᱟᱹᱱᱢᱤ ᱚᱱᱟ ᱚᱠᱛᱚ ᱠᱚᱠᱚ ᱛᱟᱸᱜᱤᱭᱮᱫ ᱠᱷᱟᱱ ᱫᱚ ᱪᱤᱠᱟᱹᱜ ᱟᱹᱭᱩᱵ ᱛᱮᱜᱮ ᱠᱚ ᱦᱤᱡᱩᱜᱼᱟ ᱟᱫᱚᱼᱼ ᱢᱟᱱᱮ ᱧᱤᱫᱟᱹ ᱨᱮᱜᱮ ᱥᱤᱸᱤᱫᱨᱟᱹ ᱫᱟᱱ ᱠᱚᱫᱚ ᱠᱚ ᱪᱟᱵᱟ ᱠᱟᱜᱼᱟ ᱢᱤᱫᱴᱟᱝ ᱢᱤᱫᱴᱟᱝ ᱦᱚᱲ ᱠᱚᱫᱚᱼᱼ
ᱦᱳᱭ᱾
ᱚᱱᱠᱟ ᱠᱟᱜᱼᱟ ᱠᱚ ᱟᱫᱚ ᱥᱤᱸᱫᱽᱨᱟᱹ ᱫᱟᱱ ᱦᱩᱭᱮᱱᱼᱼ ᱠᱷᱟᱱ ᱟᱫᱚ ᱡᱟ ᱡᱟᱵᱚᱛᱤᱭᱚ ᱢᱟᱱᱮ ᱠᱩᱲᱤ ᱜᱤᱫᱽᱨᱟᱹ ᱫᱚ ᱚᱱᱟ ᱞᱟᱦᱟ ᱨᱮᱫᱚ ᱮᱢ ᱫᱚᱠᱚ ᱮᱢᱟᱭᱟ ᱮᱱᱼᱼ